ᱦᱩᱸ ᱛᱟ ᱪᱮᱫ ᱠᱚᱵᱤᱱ ᱪᱤᱠᱟᱹ ᱵᱟᱲᱟᱭᱮᱜ-ᱟ ᱚᱲᱟᱜ ᱠᱚᱨᱮ?
ᱱᱚᱜ-ᱚᱭ ᱡᱚᱢ ᱧᱩ ᱠᱟᱛᱮᱜ ᱱᱮᱛᱚᱜ ᱫᱚ ᱫᱩᱲᱩᱵ ᱵᱟᱲᱟ ᱦᱩᱭ ᱟᱠᱟᱱᱟ
ᱟᱪᱪᱷᱟ ᱟᱪᱪᱷᱟ
ᱟᱨ ᱟᱯᱮ ᱫᱚ ᱪᱤᱫ ᱯᱮ ᱪᱤᱠᱟ ᱵᱟᱲᱟᱭᱮᱫᱟ?
ᱟᱞᱮ ᱦᱚᱸ ᱦᱚᱸᱜ-ᱚᱭ ᱡᱚᱢ ᱵᱟᱲᱟ ᱠᱟᱛᱮ ᱚᱱᱠᱟ ᱫᱩᱲᱩᱵ ᱠᱚ ᱫᱩᱲᱩᱵ ᱵᱟᱲᱟ ᱦᱩᱭ ᱟᱠᱟᱱᱟ ᱦᱮᱸᱥᱮ
ᱚᱸ ᱢᱮᱱᱫᱟᱹᱧ ᱥᱮᱛᱟᱜ ᱨᱮᱫᱚ ᱪᱮᱫ ᱠᱩᱯᱮ ᱡᱚᱢ ᱵᱟᱲᱟ ᱠᱮᱫᱟ?
ᱥᱮᱛᱟᱜ ᱨᱮᱫᱚ ᱡᱚᱢ ᱫᱚ ᱵᱟᱝ ᱡᱚᱢ ᱵᱟᱲᱟ ᱦᱩᱭ ᱟᱠᱟᱱᱟ ᱦᱮᱸ ᱥᱮ ᱱᱚᱱᱠᱟ ᱡᱚᱢ ᱦᱩᱭᱮᱱᱟ ᱱᱚᱜᱼᱚᱭ ᱠᱷᱟᱱᱤᱠ ᱠᱷᱚᱱ ᱞᱟᱦᱟ ᱫᱚᱥᱴᱟ ᱠᱚᱥᱮᱱ ᱦᱮᱸᱥᱮ
ᱦᱮᱸ ᱫᱟᱠᱟ ᱯᱮ ᱡᱚᱢ ᱠᱮᱫᱟ ᱥᱮ ᱾ ᱦᱮᱸ ᱟᱞᱮ ᱫᱚ ᱥᱮᱛᱟᱜ ᱟ ᱢᱟᱱᱮ ᱮᱠᱫᱚᱢ ᱥᱚᱛᱴᱟ ᱟᱴᱟ ᱥᱮᱫ ᱨᱮᱜᱮ ᱡᱚᱢ ᱵᱟᱲᱟ ᱫᱚ ᱦᱩᱭᱩᱜᱼᱟ ᱾ ᱠᱷᱟᱡᱟᱹᱲᱤ ᱡᱚᱢ ᱦᱩᱭᱩᱜᱼᱟ ᱩᱛᱩ ᱠᱚ, ᱜᱷᱩᱜᱽᱱᱤ ᱠᱚ ᱚᱱᱟ ᱥᱟᱶ ᱡᱚᱢ ᱵᱟᱲᱟ ᱦᱩᱭᱩᱜ ᱜᱮᱭᱟ ᱠᱟᱹᱴᱤᱡ ᱥᱮᱛᱟᱜ ᱵᱮᱞᱟ ᱫᱚ ᱤᱭᱟᱹ ᱪᱟᱞᱟᱜ ᱦᱩᱭᱩᱜ ᱜᱮᱭᱟ ᱟᱨᱠᱤ ᱚᱱᱟᱼ ᱠᱷᱮᱞ ᱠᱚ ᱪᱟᱞᱟᱜ ᱦᱩᱭᱩᱜ ᱜᱮᱭᱟ ᱟᱨᱠᱤ ᱦᱮᱸ ᱦᱮᱸ ᱯᱮᱠᱴᱤᱥ ᱠᱚ ᱚᱱᱟ ᱢᱟᱴᱷ ᱠᱚᱨᱮ ᱪᱟᱞᱟᱜ ᱦᱩᱭᱩᱜ ᱜᱮᱭᱟ ᱛᱚ
ᱞᱟᱹᱠᱛᱤ ᱠᱟᱱᱟ ᱦᱮᱸ ᱥᱮ ᱾ ᱚᱱᱟ ᱫᱚ ᱦᱚᱲᱢᱚ ᱯᱚᱠᱠᱷᱮ ᱟᱹᱰᱤ ᱱᱟᱯᱟᱭ ᱫᱚᱦᱚᱭᱟ ᱦᱚᱲᱢᱚ ᱠᱚ ᱦᱮᱸ ᱥᱮ ᱾ ᱥᱚᱨᱤᱨ ᱪᱚᱨᱪᱟ ᱼᱚᱨᱪᱟ ᱠᱚ ᱥᱚᱨᱤᱨ ᱠᱚ ᱮᱠᱫᱚᱢ ᱟᱹᱰᱤ ᱪᱮᱦᱮᱨᱟ ᱛᱟᱦᱮᱱᱟ ᱾
ᱦᱮᱸ ᱟᱫᱚ ᱚᱱᱟ ᱥᱚᱨᱤᱨ ᱪᱚᱨᱪᱟ ᱪᱟᱞᱟᱜ ᱦᱩᱭᱩᱜ ᱛᱮᱜᱮ ᱥᱮᱛᱟᱜ ᱵᱷᱳᱨ ᱨᱮ ᱟᱫᱚ ᱦᱮᱡ ᱠᱟᱛᱮ ᱠᱟᱹᱴᱤᱡ ᱨᱮᱸᱜᱮᱡ ᱜᱮᱭᱟ ᱟᱫᱚ ᱚᱱᱟ ᱞᱟᱹᱜᱤᱫ ᱛᱮ ᱥᱮᱛᱟᱜ ᱨᱮ ᱡᱚᱢ ᱦᱩᱭᱩᱜ ᱜᱮᱭᱟ ᱟᱨ ᱚᱲᱟᱜ ᱨᱮ ᱛᱟᱦᱮᱸ ᱞᱮᱱ ᱠᱷᱟᱡ ᱫᱚ ᱫᱮᱨᱤ ᱧᱚᱜ ᱠᱟᱛᱮᱫ ᱜᱮ ᱡᱚᱢ ᱦᱩᱭᱩᱜᱼᱟ ᱾ ᱚᱲᱟᱜ ᱠᱷᱚᱡ ᱵᱟᱭᱨᱮ ᱨᱮ ᱛᱟᱦᱮᱱ ᱦᱳᱭᱳᱜ ᱜᱮᱭᱟ ᱛᱚ ᱟᱨ ᱱᱚᱰᱮ ᱫᱚ ᱯᱨᱚᱛᱛᱮᱠ ᱫᱤᱱ ᱜᱮ ᱱᱚᱝᱠᱟ ᱪᱟᱞᱟᱜ ᱦᱩᱭᱩᱜ ᱜᱮᱭᱟ ᱠᱷᱮᱞ ᱠᱩ
ᱚ ᱟᱪᱪᱷᱟ ᱱᱚᱣᱟ ᱫᱚ ᱞᱟᱹᱠᱛᱤ ᱠᱟᱱ ᱜᱮᱭᱟ ᱛᱚᱵᱮ, ᱠᱷᱮᱞ ᱠᱷᱮᱞ ᱠᱷᱚᱱ ᱨᱟᱠᱟᱵ ᱯᱚᱨᱮ ᱛᱚᱵᱮ ᱪᱮᱫ ᱠᱚᱵᱤᱱ ᱡᱚᱢ ᱵᱟᱲᱟᱭᱟ ᱪᱷᱚᱞᱟ ᱠᱚᱫᱚ ᱠᱚ ᱞᱟᱹᱭᱟ ᱟᱠᱚ ᱛᱚ ᱡᱚᱢ ᱞᱮᱠᱷᱟᱱ ᱮᱠᱫᱚᱢ ᱟᱹᱰᱤ ᱱᱟᱯᱟᱭᱟ ᱦᱚᱲᱢᱚ ᱯᱚᱠᱠᱷᱮ ᱫᱚ ᱾
ᱦᱮᱸ ᱚᱱᱟ ᱪᱷᱳᱞᱟ ᱜᱮᱞᱮ ᱞᱚᱦᱚᱫ ᱠᱮᱫᱟᱜᱼᱟ ᱪᱷᱳᱞᱟ ᱛᱟᱦᱮᱱᱟ ᱜᱟᱡᱚᱨ, ᱜᱟᱡᱚᱨ ᱠᱚ ᱠᱚ ᱥᱚᱥᱟ ᱠᱚ ᱠᱚ ᱦᱮᱸ ᱚᱱᱟ ᱠᱚ ᱢᱟᱠᱷᱟᱣ ᱠᱟᱛᱮ ᱛᱮᱫ ᱛᱟᱨᱯᱚᱨᱮ ᱪᱷᱟᱹᱛᱩ ᱦᱮᱸ ᱚᱱᱟ ᱠᱚ ᱡᱚᱢ ᱵᱟᱲᱟ ᱦᱩᱭᱩᱜ ᱜᱮᱭᱟ ᱵᱟᱢ ᱡᱚᱢ ᱞᱮᱠᱷᱟᱡ ᱦᱚᱸ ᱮᱱᱟᱨᱡᱤ ᱵᱟᱢ ᱵᱩᱡᱷᱟᱹᱜᱼᱟ ᱛᱚ
ᱦᱳᱭ ᱦᱳᱭ ᱢᱚᱱᱮ ᱡᱤᱣᱤ ᱪᱤᱠᱟᱹᱛᱮ ᱵᱩᱡᱷᱟᱹᱜᱼᱟ ᱾ ᱱᱮᱛᱟᱨ ᱫᱚ ᱮᱠᱫᱚᱢ ᱥᱟᱨᱵᱷᱤᱥ ᱠᱚᱨᱮᱱᱟᱜ ᱡᱤᱱᱤᱥ ᱠᱚᱵᱤᱱ ᱡᱚᱢ ᱵᱟᱲᱟᱭ ᱮᱸ ᱛᱚ
ᱦᱮᱸ ᱦᱮᱸ ᱟᱫᱚ ᱚᱱᱟ ᱡᱤᱱᱤᱥ ᱚᱱᱟ ᱤᱭᱟᱹᱛᱮ ᱠᱟᱹᱴᱤᱡ ᱠᱟᱪᱟ ᱡᱤᱱᱤᱥ ᱡᱚᱢ ᱦᱩᱭᱩᱜ ᱠᱟᱱᱟ ᱾
ᱦᱩᱸ ᱦᱩᱸ ᱦᱩᱸ ᱾ ᱮᱠᱫᱚᱢ ᱚᱱᱟ ᱫᱚ ᱮᱠᱫᱚᱢ ᱦᱚᱲᱢᱚ ᱯᱚᱠᱮ ᱮᱠᱫᱚᱢ ᱞᱟᱹᱠᱛᱤ ᱞᱟᱹᱠᱛᱤ ᱠᱟᱱ ᱜᱮᱭᱟ ᱪᱷᱚᱞᱟ ᱠᱚᱫᱚ ᱛᱚᱵᱮ ᱚᱠᱚᱭ ᱫᱟᱲᱮ ᱫᱟᱲᱮ ᱵᱮᱱ ᱵᱩᱡᱷᱟᱹᱣᱟ ᱾ ᱢᱟᱱᱮ ᱫᱩᱨᱵᱚᱞ ᱜᱮ ᱵᱩᱡᱷᱟᱹᱜᱼᱟ ᱦᱮᱸ ᱥᱮ
ᱟᱸᱻ ᱚᱱᱟ ᱠᱚᱜᱮ ᱡᱚᱢ ᱵᱟᱲᱟ ᱦᱩᱭᱩᱜᱼᱟ ᱟᱨ
ᱦᱩᱸ
ᱟᱢ ᱫᱚ ᱛᱟᱦᱚᱞᱮᱢ ᱠᱷᱮᱞ ᱵᱟᱲᱟᱭ ᱜᱮᱭᱟ ᱥᱮ ᱵᱟᱝ?
ᱦᱮᱸ ᱠᱷᱮᱞ ᱵᱟᱲᱟ ᱫᱚ ᱦᱩᱭᱩᱜ ᱜᱮᱭᱟ ᱾ ᱟᱫᱚ ᱱᱚᱜᱼᱚᱭ ᱚᱲᱟᱜ ᱠᱚᱨᱮ ᱛᱟᱦᱮᱸ ᱵᱟᱲᱟ ᱦᱩᱭᱩᱜ ᱠᱟᱱᱟ ᱛᱚ ᱟᱫᱚ ᱴᱟᱭᱤᱢ ᱵᱟᱝ ᱧᱟᱢᱚᱜ ᱠᱟᱱᱟ ᱟᱨ ᱫᱟᱜ ᱥᱚᱢᱚᱭ ᱛᱚ ᱟᱫᱚ ᱛᱤᱨᱮᱵᱮᱱ ᱪᱟᱜᱼᱟ ᱦᱟᱸᱜ ᱜᱚᱴᱟ ᱜᱮ ᱰᱟᱹᱦᱤ ᱠᱚ ᱮᱠᱫᱚᱢ ᱞᱚᱥᱚᱫ ᱪᱟᱵᱟᱣ ᱠᱟᱱᱟ ᱥᱮ, ᱟᱫᱚ ᱱᱟᱣᱟ ᱫᱤᱥᱚᱢ ᱫᱚᱵᱟᱧ ᱵᱟᱲᱟᱭ ᱜᱮᱭᱟ ᱟᱫᱚ ᱰᱟᱹᱦᱤ ᱠᱚᱫᱚ ᱞᱚᱥᱚᱫᱚᱜ ᱜᱮᱭᱟ ᱦᱮᱸᱥᱮ ᱫᱚ ᱪᱟᱞᱟᱣ ᱵᱟᱝ ᱦᱩᱭᱩᱜ ᱠᱟᱱᱟ ᱦᱮᱸᱥᱮ ᱾
ᱟᱞᱮ ᱦᱚᱸ ᱰᱟᱹᱦᱤ ᱞᱚᱥᱚᱫᱚᱜ ᱜᱮᱭᱟ ᱟᱫᱚ ᱛᱷᱚᱲᱟ ᱤᱭᱟᱹ ᱧᱚᱜ ᱜᱮᱭᱟ ᱡᱚᱛᱚ ᱡᱟᱭᱜᱟ ᱫᱚ ᱵᱟᱝ ᱞᱚᱥᱜᱼ ᱫᱚ ᱟᱫᱚ ᱠᱤᱪᱷᱩ ᱠᱤᱪᱷᱩ ᱡᱟᱭᱜᱟ ᱫᱚ ᱩᱪᱩ ᱧᱚᱜ ᱜᱮᱭᱟ ᱟᱫᱚ ᱚᱱᱟ ᱚᱱᱟ ᱡᱟᱭᱜᱟ ᱨᱮ ᱼᱴᱩ ᱯᱟᱨᱟ ᱚᱸᱰᱮ ᱫᱚ ᱢᱤᱫᱴᱮᱡ ᱟᱨᱠᱤ, ᱢᱟᱱᱮ ᱵᱟᱡᱟᱨ ᱮᱞᱟᱠᱟ ᱠᱟᱱᱟ ᱛᱚ ᱟᱫᱚᱴᱮᱡ ᱞᱴᱩ ᱯᱟᱨᱟ ᱵᱟᱣᱩᱱᱰᱟᱨᱤ ᱢᱮᱱᱟᱜᱼᱟ ᱚᱸᱰᱮ ᱫᱚ ᱥᱩᱫᱩ ᱠᱚ ᱠᱷᱮᱞᱟ ᱟᱨᱠᱤ ᱾ ᱟᱹᱰᱤ ᱢᱟᱨᱟᱝ ᱜᱮᱭᱟ ᱵᱟᱩᱱᱰ ᱨᱮ ᱫᱚ ᱢᱳᱴᱟᱢᱩᱴᱤ ᱚᱱᱠᱟ ᱛᱤᱨᱤᱥ ᱵᱤᱷᱟᱹ ᱜᱟᱱ ᱦᱩᱭᱩᱜᱼᱟ ᱯᱟᱥᱮᱡ ᱚᱱᱠᱟ ᱵᱟᱣᱩᱱᱰᱟᱨᱤ ᱾
ᱚᱻ ᱛᱤᱨᱤᱥ ᱵᱤᱜᱷᱟᱹ ᱜᱟᱱ
ᱦᱮᱸ ᱟᱹᱰᱤ ᱞᱟᱹᱴᱩ ᱜᱮᱭᱟ, ᱟᱹᱰᱤ ᱢᱟᱨᱟᱝ ᱜᱮᱭᱟ, ᱚᱸᱰᱮ ᱢᱮᱞᱟ ᱠᱚ ᱠᱚ ᱦᱩᱭ ᱵᱟᱲᱟᱜ ᱜᱮᱭᱟ ᱛᱚ ᱟᱫᱚ ᱚᱸᱰᱮ ᱫᱚ ᱥᱚᱨᱠᱟᱨᱟᱜ ᱠᱟᱱ ᱜᱮᱭᱟ ᱟᱫᱚ,
ᱵᱷᱟᱜᱮ ᱛᱤᱱ ᱢᱟᱨᱟᱝ ᱤᱭᱟᱹ ᱠᱟᱱᱟ ᱥᱮ ᱯᱮᱠᱴᱤᱥ ᱠᱚ ᱟᱨᱟᱢ ᱥᱮ ᱜᱟᱱᱚᱜᱼᱟ ᱦᱮᱸᱥᱮ ᱾
ᱦᱩᱸ ᱚᱸᱰᱮ ᱫᱚ ᱟᱭᱢᱟ ᱦᱚᱲ ᱠᱚ ᱦᱤᱡᱩᱜᱼᱟ ᱜᱚᱴᱟ ᱡᱟᱭᱜᱟ ᱨᱮᱱ ᱦᱚᱲ ᱠᱚ ᱦᱤᱡᱩᱜᱼᱟ ᱚᱸᱰᱮ ᱠᱚ ᱯᱮᱠᱴᱤᱥᱟ ᱟᱫᱚ
ᱟᱫᱚ ᱟᱞᱮ ᱟᱛᱩ ᱴᱚᱞᱟᱫᱚ ᱮᱠᱫᱚᱢ ᱮᱠᱞᱟ ᱜᱮ ᱵᱩᱡᱷᱟᱹᱜ ᱟᱛᱚ ᱟᱫᱚ ᱚᱠᱚᱭ ᱥᱟᱶ ᱯᱮᱠᱴᱤᱥᱟ ᱾ ᱟᱨ ᱟᱹᱵᱤᱱ ᱟᱹᱵᱤᱱᱟᱜ ᱚᱱᱛᱮ ᱡᱟᱦᱟᱸ ᱰᱟᱹᱦᱤ ᱢᱮᱱᱟᱜᱼᱟ ᱦᱮᱸ ᱥᱮ ᱚᱱᱟ ᱫᱚ ᱮᱠᱫᱚᱢ ᱟᱹᱰᱤ ᱜᱟᱱ ᱦᱚᱲ ᱠᱚᱪᱟᱜ ᱮᱠᱞᱟ ᱦᱚᱸ ᱵᱟᱹᱵᱤᱱ ᱵᱩᱡᱷᱟᱹᱜᱣᱟ ᱦᱮᱸ ᱥᱮ ᱾
ᱮᱞᱟ ᱵᱟᱝ ᱵᱩᱡᱷᱟᱹᱜᱼᱟ ᱛᱟᱢᱟ ᱚᱸᱰᱮ ᱫᱚ ᱪᱟᱹᱨ ᱫᱷᱟᱨᱮᱱ ᱦᱚᱲ ᱠᱚ ᱦᱤᱡᱩᱜᱼᱟ ᱢᱟᱱᱮ ᱟᱢ ᱫᱚ ᱟᱴᱟ ᱱᱚᱴᱟ ᱦᱟᱹᱵᱤ ᱦᱚᱸ ᱢᱟᱴᱷ ᱨᱮ ᱦᱚᱲᱮᱢ ᱧᱟᱢ ᱠᱚᱣᱟ᱾
ᱦᱚᱭ ᱦᱚᱭ᱾ ᱮᱜᱽᱫᱚᱢ ᱮᱠ
ᱮᱠᱫᱚᱢ ᱮᱠᱞᱟ ᱜᱮ ᱵᱟᱝ ᱫᱤᱥᱟ. ᱥᱮᱛᱟᱜ ᱵᱷᱩᱨ ᱠᱷᱚᱡ ᱠᱚ ᱦᱩᱡᱩᱜᱼᱟ ᱵᱷᱩᱨ ᱠᱷᱚᱡ ᱡᱮ ᱡᱟᱦᱟᱸᱭ ᱡᱟᱦᱟᱸ ᱞᱮᱠᱟᱭ ᱡᱟᱦᱟᱸᱭ ᱦᱚᱭᱛᱚᱭ ᱫᱟᱹᱲᱟ᱾
ᱚ ᱦᱚ ᱟᱹᱭᱩᱵ ᱥᱮᱛᱟᱜ ᱢᱟᱱᱮ ᱮᱵᱮᱞᱼᱮᱵᱮᱞ ᱦᱚᱲ ᱵᱤᱱ ᱧᱟᱢ ᱠᱚᱣᱟ ᱵᱟᱝ?
ᱦᱮᱸ ᱥᱮᱛᱟᱜ ᱟᱹᱭᱩᱵ ᱮᱠᱫᱚᱢ ᱮᱵᱮᱞᱼᱮᱵᱮᱞ᱾
ᱩᱸᱻᱦᱩᱸ ᱟᱪᱪᱷᱟ ᱟᱪᱪᱷᱟ᱾ ᱛᱟᱦᱞᱮ ᱜᱚᱝᱠᱮ ᱟᱯᱮ ᱥᱮᱱ ᱪᱮᱫ ᱯᱚᱨᱚᱵᱽ ᱠᱩ ᱦᱩᱭᱩᱜ ᱜᱮᱭᱟ ᱛᱚᱵᱮ ᱠᱟᱹᱴᱤᱡ ᱞᱟᱹᱭ ᱧᱚᱜ ᱢᱮᱱᱥᱮ
ᱟᱞᱮ ᱱᱚᱛᱮ ᱫᱚ ᱡᱮᱢᱚᱱ ᱟᱵᱚᱣᱟᱜ ᱱᱚᱜᱼᱚᱭ ᱫᱟᱸᱥᱟᱭ ᱠᱷᱚᱱ ᱮᱦᱚᱵᱚᱜᱼᱟ ᱫᱟᱸᱥᱟᱭ, ᱵᱟᱦᱟ, ᱥᱚᱨᱦᱟᱭ ᱛᱟᱯᱚᱨᱮ ᱟᱞᱮᱥᱮᱫ ᱫᱚ ᱚᱱᱟ ᱢᱟᱜ ᱢᱚᱬᱮ ᱫᱚ ᱵᱟᱝ ᱦᱩᱭᱩᱜᱼᱟ ᱾ ᱛᱚᱵᱮ ᱢᱟᱜᱽ ᱥᱤᱱ ᱛᱟᱯᱚᱨᱮ ᱵᱟᱦᱟ ᱠᱚ ᱫᱚ ᱦᱩᱭᱩᱜ ᱜᱮᱭᱟ? ᱵᱟᱦᱟ ᱦᱩᱭᱩᱜ ᱜᱮᱭᱟ ᱵᱟᱦᱟ, ᱥᱚᱨᱦᱟᱭ᱾ ᱛᱟᱯᱚᱨᱮ ᱩᱸ ᱟᱨ ᱟᱯᱮ ᱥᱮᱫ ᱫᱚ ᱪᱮᱫ ᱠᱚ ᱦᱩᱭᱩᱜ ᱜᱮᱭᱟ?
ᱟᱞᱮ ᱥᱮᱫ ᱦᱚᱸ ᱚᱱᱠᱟ ᱫᱟᱸᱥᱟᱭ ᱮᱱᱮᱡ ᱠᱚ ᱛᱟᱯᱚᱨᱮ ᱯᱚᱨᱚ ᱯᱚᱨᱚᱵᱽ ᱮᱱᱮᱡ ᱠᱚ ᱛᱟᱵ ᱛᱟ. ᱚᱱᱟ ᱚᱱᱟ ᱫᱚ ᱦᱩᱭᱩᱜ ᱜᱮᱭᱟ ᱛᱟᱯᱚᱨᱮ ᱥᱚᱦᱨᱟᱭ, ᱥᱟᱠᱨᱟᱛ ᱦᱮᱸ ᱥᱮ ᱛᱟᱨᱯᱚᱨᱮ ᱮᱸ ᱪᱮᱫ ᱤᱧ ᱞᱟᱹᱭᱟ ᱟ. ᱥᱟᱹᱲᱤᱭᱟᱹ ᱠᱚ ᱢᱟᱜᱢᱚᱬᱮ, ᱵᱟᱦᱟ᱾ ᱢᱟᱜᱥᱤᱢ ᱦᱮᱸ ᱥᱮ?
ᱛᱟ ᱠᱤᱪᱷᱩ ᱫᱚ ᱟᱭᱢᱟ ᱜᱟᱱ ᱜᱮ ᱦᱩᱭᱩᱜᱼᱟ ᱟᱞᱮᱥᱮᱫ ᱫᱚ ᱢᱟᱜ ᱢᱚᱬᱮ ᱠᱚᱫᱚ ᱵᱟᱝ ᱦᱩᱭᱩᱜ ᱜᱮᱭᱟ᱾
ᱚᱻ ᱛᱟᱦᱚᱞᱮ ᱟᱯᱮ ᱫᱚ ᱚᱠᱟ ᱥᱮᱨᱢᱟ ᱨᱮ ᱢᱟᱱᱮ ᱚᱠᱟ ᱪᱟᱸᱫᱚ ᱯᱮ ᱥᱚᱦᱨᱟᱭᱚᱜᱼᱟ ᱛᱚᱵᱮ?
ᱥᱚᱨᱦᱟᱭ ᱫᱚ ᱟᱞᱮ ᱫᱚ ᱚᱱᱟ ᱯᱩᱥ ᱵᱚᱸᱜᱟ᱾
ᱚ ᱟᱯᱮ ᱥᱮᱱ ᱫᱚ ᱯᱩᱥ ᱵᱚᱸᱜᱟ ᱵᱟᱝ ᱟᱯᱮ ᱥᱮᱱ ᱫᱚ ᱠᱟᱹᱡ ᱡᱩᱫᱟᱹ ᱜᱮᱭᱟ ᱦᱮᱸ᱾
ᱟᱞᱮ ᱫᱚ ᱚᱱᱟ ᱥᱟᱠᱨᱟᱛ ᱠᱷᱚᱡ ᱢᱤᱫ ᱥᱚᱸᱜᱮ ᱜᱮᱞᱮ ᱦᱤᱡᱩᱜᱼᱟ ᱟᱨᱠᱤ ᱥᱟᱠᱨᱟᱛ? ᱛᱚ ᱛᱟᱭᱚᱢᱚᱜᱼᱟ ᱛᱷᱚᱲᱟ ᱟᱨ ᱥᱚᱨᱦᱟᱭ ᱫᱚ ᱮᱠᱴᱩᱠᱩ ᱞᱟᱦᱟᱜᱼᱟ᱾
ᱩᱸ ᱛᱟᱦᱞᱮ ᱢᱚᱬᱮ ᱢᱚᱬᱮ ᱫᱤᱱ ᱯᱮ ᱠᱚᱨᱟ ᱵᱟᱝ ᱚᱱᱟ ᱫᱚ?
ᱦᱮᱸ ᱢᱚᱬᱮ ᱫᱤᱱ ᱢᱚᱬᱮ ᱫᱤᱱ ᱫᱚ ᱵᱟᱝ ᱯᱩᱱ ᱫᱤᱱ ᱫᱚ ᱵᱷᱟ. ᱜᱤ ᱴᱷᱤᱠ ᱛᱮ ᱦᱩᱭᱩᱜᱼᱟ ᱟᱨ ᱥᱮᱥ ᱫᱤᱱ ᱫᱚ ᱩᱱᱟᱹᱜ ᱢᱚᱸᱡᱽ ᱫᱚ ᱵᱟᱝ ᱦᱩᱭᱩᱼᱟ᱾
ᱟᱪᱪᱷᱟ ᱟᱪᱪᱷᱟ ᱟᱪᱪᱷᱟ᱾ ᱛᱟᱦᱚᱞᱮ ᱯᱩᱭᱞᱩ ᱫᱤᱱ ᱫᱚ ᱪᱤᱠᱟ ᱯᱮ ᱢᱟᱱᱟᱣᱟ ᱛᱚᱵᱮ ᱠᱟᱹᱴᱤᱡ ᱞᱟᱹᱭ ᱧᱚᱜ ᱢᱮᱥᱮ᱾
ᱯᱩᱭᱞᱩ ᱫᱤᱱ ᱫᱚ ᱟᱞᱮ ᱫᱚ ᱚᱱᱮ ᱤᱭᱟᱹ ᱩᱢ ᱠᱚ ᱢᱮᱛᱟᱜ ᱠᱟᱱᱟ ᱩᱢ ᱱᱟᱲᱠᱟ᱾ ᱮᱱ ᱦᱤᱞᱟᱹᱜ ᱟᱨ ᱚᱱᱟ ᱜᱚᱴ ᱴᱟᱺᱰᱤ ᱨᱮ ᱤᱭᱟᱹ ᱦᱩᱭᱩᱜᱼᱟ᱾ ᱵᱚᱸᱜᱟ ᱵᱩᱨᱩᱭ ᱠᱩ ᱵᱚᱸᱜᱟ ᱵᱩᱨᱩᱭᱟᱠᱚ ᱛᱟᱨᱯᱚᱨᱮ ᱫᱤᱱ ᱫᱚ ᱚᱲᱟᱜ ᱨᱮ ᱵᱚᱸᱜᱟᱱ ᱫᱤᱱ ᱚᱲᱟᱜ ᱨᱮᱠᱚ ᱵᱚᱸᱜᱟᱭᱟ ᱛᱟᱨ ᱯᱚᱨᱮ ᱫ ᱢᱮᱱ ᱫᱚ ᱟᱨ ᱥᱤᱭ ᱠᱷᱩᱱᱴᱟᱹᱣ᱾
ᱚᱦᱚ᱾
ᱮᱱᱦᱤᱞᱟᱹᱜ ᱜᱮ ᱮᱱᱮᱡ ᱥᱮᱨᱮᱧ ᱠᱚ ᱦᱩᱭᱩᱜᱼᱟ ᱛᱟᱨ ᱯᱚᱨᱮᱨ ᱫᱤᱱ ᱫᱚ ᱚᱱᱮ ᱵᱟᱥᱠᱮ ᱢᱟᱦᱟ
ᱦᱮᱸ᱾
ᱡᱟᱹᱞᱤ ᱡᱟᱦᱟᱸ ᱠᱚ ᱢᱮᱛᱟᱜ ᱠᱟᱱ᱾
ᱦᱚᱭ ᱦᱚᱭ ᱦᱚᱭ᱾
ᱛᱟᱨ ᱯᱚᱨᱮ ᱢᱩᱪᱟᱹᱫ ᱫᱤᱱ ᱫᱚ ᱯᱟᱸᱪ ᱱᱟ. ᱢᱵᱟ. ᱨ ᱫᱤᱱ ᱫᱚ ᱩᱱᱟᱹᱜ ᱫᱚ ᱵᱟᱝ ᱦᱩᱭᱩᱜ ᱜᱮᱭᱟ᱾ ᱡᱟᱹᱞᱤ ᱨᱮ ᱜᱮ ᱮᱠᱫᱚᱢ ᱪᱟᱵᱟ᱾
ᱪᱷᱚ ᱢᱟᱦᱟ ᱫᱤᱱ ᱫᱚ ᱟᱫᱚ ᱥᱟᱠᱨᱟᱛ ᱛᱟᱯᱮ ᱵᱟᱝ?
ᱦᱮᱸ ᱛᱟᱨᱯᱚᱨᱮ ᱫᱚ ᱵᱟᱨ ᱫᱤᱱ ᱯᱚᱨ ᱟᱫᱚ ᱥᱟᱠᱨᱟᱛ ᱦᱩᱭᱩᱜᱼᱟ ᱫᱚ ᱢᱩᱪᱟᱹᱫ ᱥᱮᱫ
ᱟᱞ ᱟᱞᱮ ᱥᱮᱱ ᱫᱚ ᱚᱱᱠᱟ ᱫᱚ ᱵᱟᱝ ᱟᱞᱮ ᱥᱮᱱ ᱫᱚ ᱥᱚᱦᱨᱟᱭ ᱵᱚᱸᱜᱟ ᱥᱚᱦᱨᱟᱭᱚᱜ - ᱟ ᱞᱮ ᱪᱠᱟᱢᱟᱨ ᱟᱨ ᱵᱟᱥᱠᱮ ᱚᱱᱠᱟᱜ ᱜᱮ ᱚᱱᱟ ᱫᱚ ᱦᱮᱸ ᱥᱮ ᱩᱢ ᱢᱟᱦᱟ ᱫᱚ ᱱᱚᱝᱠᱟ ᱟᱹᱭᱩᱵ ᱵᱮᱲᱟ ᱦᱮᱸ ᱥᱮ ᱰᱟᱝᱨᱤ ᱠᱚᱞᱮ ᱡᱟᱱ ᱱᱟ ᱠᱚᱣᱟ ᱥᱮᱨᱮᱧ ᱫᱚ ᱩᱱᱟᱹᱜ ᱫᱚ ᱵᱟᱠᱚ ᱥᱮᱨᱮᱧᱟ ᱟᱞᱮ ᱥᱮᱱ ᱫᱚ ᱚᱱᱠᱟ ᱟᱸᱜᱟ ᱮᱱᱮᱡ ᱚᱱᱠᱟ ᱫᱚ ᱵᱟᱝ ᱡᱟᱜᱜᱟᱼᱱᱱᱼᱟ ᱠᱚ ᱪᱟᱜᱼᱟ ᱰᱟᱝᱨᱤ ᱠᱚ ᱡᱟᱜᱟᱣ ᱠᱚᱣᱟ ᱠᱚ ᱟᱨᱼᱠᱚ ᱥᱮᱨᱮᱧᱟ ᱜᱚᱸᱲᱟᱥᱟᱭ ᱜᱚᱸᱲᱟ ᱥᱩᱨ ᱨᱮ ᱟᱫᱚ ᱚᱱᱟᱜᱮ ᱦᱩᱭᱱᱟ ᱟᱨ ᱛᱟᱯᱚᱨ ᱫᱤᱱ ᱫᱚ ᱟᱫᱚ ᱠᱚ ᱵᱚᱸᱜᱟᱭᱟᱠᱚ ᱚᱲᱟᱜ ᱨᱮ ᱵᱚᱸᱜᱟ ᱵᱩᱨᱩᱭᱼᱟ ᱦᱮᱸ ᱥᱮ ᱾
ᱦᱩᱸᱻ
ᱟᱫᱚ ᱵᱚᱸᱜᱼᱟ ᱵᱩᱨᱩ ᱦᱩᱭ ᱠᱟᱛᱮᱫ ᱟᱫᱚ ᱚᱱᱟ ᱫᱚ ᱴᱷᱤᱠ ᱜᱮᱭᱟ ᱯᱟᱨᱚᱢᱱᱟ ᱛᱟᱨᱯᱚᱨᱮᱨ ᱫᱤᱱ ᱫᱚ ᱟᱫᱚ ᱠᱷᱩᱱᱴᱟᱹᱣ ᱦᱩᱭᱩᱜ ᱛᱟᱞᱮᱭᱟ ᱾ ᱟᱫᱚ ᱮᱱᱮᱡ ᱥᱮᱨᱮᱧ ᱜᱮ ᱦᱩᱭᱩᱜ ᱛᱟᱠᱚᱣᱟ ᱩᱱ ᱥᱚᱢᱟᱹᱭ ᱫᱚ ᱵᱮᱥᱤ ᱫᱚ ᱵᱟᱠᱚ ᱮᱱᱮᱡ ᱛᱤᱦᱤᱧ ᱥᱮᱛᱟᱜ ᱟᱸᱜᱟ ᱚᱱᱠᱟ ᱫᱚ ᱵᱟᱝ ᱟᱫᱚ ᱚᱱᱠᱟ ᱵᱟᱨᱚᱴᱟ ᱫᱷᱟᱹᱨᱤᱡ ᱜᱮ, ᱮᱱᱮᱡ ᱥᱮᱨᱮᱧᱟᱠᱚ ᱚᱱᱠᱟ ᱜᱮ᱾ᱚᱻ
ᱟᱞᱮ ᱫᱚ ᱮᱠᱫᱚᱢ ᱧᱤᱱᱫᱟᱹ ᱦᱟᱹᱵᱤᱡ ᱮᱱᱮᱡ ᱥᱮᱨᱮᱧ ᱫᱚ ᱦᱩᱭᱩᱜᱼᱟ᱾
ᱚᱦᱚ ᱦᱚᱭ ᱦᱚᱭ ᱟᱯᱮᱥᱮᱫ ᱢᱟ ᱟᱹᱰᱤ ᱡᱟᱠ ᱡᱚᱢᱚᱠ ᱜᱮ ᱦᱩᱭᱩᱜ ᱜᱮᱭᱟ ᱛᱚ᱾
ᱦᱮᱸ ᱚᱱᱮ ᱢᱟᱞᱮ ᱥᱮᱫ ᱫᱚ ᱮᱠᱫᱚᱢ ᱵᱩᱭᱠᱷᱟ. ᱞ ᱥᱮᱫᱚ ᱟᱨᱚ ᱫᱷᱩᱢ ᱛᱚᱠᱷᱚᱱ ᱫᱚ ᱛᱚ ᱠᱚᱲᱟ, ᱠᱩᱲᱤ ᱠᱚ ᱦᱮᱡᱽ ᱪᱟᱵᱟᱜᱼᱟ ᱮᱠᱫᱚᱢ ᱛᱩᱢᱫᱟᱜ, ᱴᱟᱢᱟᱠ ᱱᱤᱭᱮ ᱠᱩᱞᱦᱤ ᱨᱮᱠᱚ ᱮᱱᱮᱡᱼᱟ ᱾
ᱦᱮᱸ ᱵᱷᱟᱜᱮ ᱛᱚ
ᱦᱮᱸ
ᱟᱯᱮ ᱥᱮᱱᱟᱜ ᱜᱮ ᱥᱚᱦᱚᱨᱟᱭ ᱠᱚ ᱵᱟᱝ ᱧᱮᱞ ᱦᱩᱭ ᱟᱠᱟᱱᱟ ᱛᱚ ᱚᱱᱛᱮ ᱜᱮ ᱡᱩᱫᱤ ᱥᱮᱱ ᱦᱩᱭᱩᱜ ᱠᱷᱟᱱ ᱡᱟᱦᱟᱸ ᱛᱤᱥ
ᱦᱮᱸ ᱡᱟᱦᱟᱸ ᱛᱤᱥ ᱯᱮ ᱦᱤᱡᱩᱜ ᱯᱮ ᱧᱮᱞ ᱟᱯᱮ ᱱᱚᱛᱮᱱᱟᱜ ᱥᱚᱨᱦᱟᱭ
ᱟᱫᱚ ᱠᱚ ᱟᱫᱚ ᱠᱚ ᱞᱟᱹᱭᱟᱼᱠᱚ ᱪᱮᱛᱟ ᱥᱚᱦᱨᱟᱭ ᱨᱮᱫᱚ ᱚᱲᱟᱜ ᱵᱚᱸᱜᱟ ᱵᱩᱨᱩ ᱛᱚ ᱟᱫᱚ ᱱᱤᱛ ᱚᱲᱟᱜ ᱨᱮᱜᱮ ᱛᱟᱦᱮ ᱫᱚ ᱵᱷᱟᱜᱮᱭᱼᱟ ᱥᱚᱦᱚᱨᱟᱭ ᱡᱚᱠᱷᱚᱱ ᱫᱚ
ᱦᱮᱸᱫᱚ ᱟᱞᱮ ᱥᱮᱱᱟᱜ ᱫᱚ ᱮᱴᱟᱜ ᱴᱟᱭᱤᱢ ᱨᱮ ᱦᱳᱭ ᱟᱛᱚ᱾
ᱦᱳᱭ ᱳᱼ ᱦᱮᱸᱼᱛᱚ ᱴᱷᱤᱠ ᱴᱷᱤᱠ
ᱟᱞᱮ ᱥᱮᱫ ᱫᱚ ᱯᱳᱥᱢᱟᱥ ᱦᱩᱭᱩᱜᱼᱟ ᱚ ᱯᱳᱥᱢᱟᱥ ᱚᱱᱠᱟ ᱠᱚ ᱦᱤᱡᱩᱜ ᱜᱮᱭᱟ ᱾
ᱥᱟᱠᱨᱟᱛ ᱡᱚᱠᱷᱚᱱ ᱫᱚ ᱟᱫᱚ ᱚᱲᱟᱜ ᱛᱮ ᱨᱩᱣᱟᱹᱲ ᱦᱩᱭᱩᱜᱼᱟ ᱟᱵᱟᱨ ᱦᱮᱸᱥᱮ ᱾ ᱥᱟᱠᱨᱟᱛ ᱨᱮ ᱫᱚ ᱚᱲᱟᱜ ᱨᱮ ᱛᱟᱦᱮᱸᱱᱟ ᱠᱚ ᱛᱚᱞᱮᱼᱭᱟᱠᱚ
ᱦᱩᱸᱻ
ᱛᱟᱞᱮ ᱛᱟᱦᱚᱞᱮ ᱚᱱᱮ ᱥᱚᱦᱨᱟᱭ ᱠᱚᱨᱮ ᱫᱚ ᱯᱮ ᱯᱤᱴᱷᱟᱹ ᱵᱟᱲᱟᱭᱼᱟ ᱥᱮ ᱵᱟᱝ ᱛᱚᱵᱮ?
ᱥᱚᱨᱚᱦᱟᱭ ᱠᱚᱨᱮ ᱫᱚ ᱟᱞᱮ ᱫᱚ ᱟᱹᱰᱤ ᱠᱚᱢ ᱜᱮᱠᱚ ᱯᱤᱴᱷᱟᱹ ᱵᱟᱲᱟᱭᱟ ᱩᱱᱟᱹᱜ ᱫᱚ ᱡᱤᱞ ᱯᱤᱴᱷᱟᱹ ᱫᱚ ᱯᱤᱴᱷᱟᱹᱭ ᱜᱮᱭᱟ ᱢᱟᱱᱮ ᱮᱢᱱᱤ ᱮᱴᱟᱜ ᱠᱚᱠᱚ ᱤᱥᱤᱱ ᱵᱟᱲᱟᱭ ᱜᱮᱭᱟ ᱟᱨᱚ ᱮᱴᱟᱜ ᱡᱮ ᱟᱭᱢᱟ ᱡᱤᱱᱤᱥ ᱜᱮᱠᱚ ᱤᱥᱤᱱᱟ
ᱟᱪᱪᱷᱟ ᱟᱪᱪᱷᱟ
ᱤᱥᱤᱱ ᱫᱚᱠᱚ ᱤᱥᱤᱱ ᱵᱟᱲᱟᱭ ᱜᱮᱭᱟ ᱯᱤᱴᱷᱟᱹ ᱠᱚᱫᱚ ᱡᱤᱞ ᱯᱤᱴᱷᱟᱹ ᱛᱷᱚᱲᱟ ᱠᱚᱢ ᱧᱚᱜ ᱠᱚ ᱠᱚᱨᱟᱣ ᱜᱮᱭᱟ ᱾
ᱦᱚᱸ ᱛᱟᱞᱦᱮ ᱪᱮᱫ ᱡᱤᱞ ᱯᱮ ᱯᱤᱴᱷᱟᱹᱭ ᱜᱮᱭᱟ ᱛᱚᱵᱮ?
ᱵᱟᱝ ᱯᱤᱴᱷᱟᱹ ᱨᱮᱫᱚ ᱢᱟᱱᱮ ᱮᱴᱟᱜ ᱡᱟᱱᱟᱜ ᱠᱚ ᱤᱥᱤᱱ ᱫᱚᱠᱚ ᱟᱭᱢᱟ ᱠᱤᱪᱷᱩ ᱠᱚ ᱤᱥᱤᱱ ᱜᱮᱭᱟ ᱟᱨ
ᱦᱮᱸ
ᱚ ᱡᱤᱞ ᱯᱤᱴᱷᱟᱹ ᱫᱚ ᱛᱷᱚᱲᱟ ᱠᱚᱢ ᱧᱚᱜ ᱜᱮᱠᱚ ᱠᱚᱨᱟᱣᱟᱭ ᱥᱤᱢ ᱨᱮᱱᱟᱜ ᱾ ᱥᱤᱢ ᱡᱤᱞ ᱫᱮᱥᱤ ᱦᱮᱸᱻ
ᱟᱪᱪᱷᱟ ᱟᱪᱪᱷᱟ
ᱟᱨ ᱢᱤᱫ, ᱵᱟᱨ ᱫᱚ ᱚᱱᱮ ᱥᱩᱠᱨᱤ ᱠᱚ ᱜᱚᱡᱽ ᱠᱟᱠᱚᱣᱼᱟ ᱚᱱᱟ ᱠᱚᱨᱮᱱᱟᱜ ᱠᱚ ᱠᱚᱨᱟᱣᱼᱟ ᱾ ᱟᱨ ᱥᱩᱠᱨᱤ ᱡᱤᱞ ᱫᱚ ᱵᱟᱝ ᱧᱟᱢᱚᱜ ᱜᱮᱭᱟ ᱛᱚ
ᱥᱟᱠᱨᱟᱛ ᱡᱚᱠᱷᱚᱱ ᱫᱚ ᱛᱚᱵᱮ ᱜᱚᱢᱠᱮ?
ᱥᱟᱠᱟᱞ ᱥᱚᱢᱚᱭ ᱦᱚᱸ ᱚᱱᱠᱟ ᱜᱮᱠᱚ ᱛᱟᱼᱯᱟ
ᱚᱻ ᱛᱚ ᱪᱮᱫ ᱥᱟᱠᱟᱢ ᱛᱮ ᱯᱮ ᱯᱤᱴᱷᱟᱹ ᱯᱮ ᱵᱮᱱᱟᱣ ᱜᱮᱭᱟ ᱛᱚᱵᱮ
ᱟᱞᱮ ᱱᱚᱛᱮ ᱫᱚ ᱦᱩᱭᱩᱜ ᱠᱟᱱᱟ ᱵᱟᱹᱲᱤ ᱥᱟᱠᱟᱢ ᱾
ᱚᱻ ᱵᱟᱲᱮ ᱥᱟᱠᱟᱢ ᱵᱟᱝ?
ᱦᱮᱸ ᱟᱞᱮ ᱱᱚᱛᱮ ᱫᱚ ᱤᱭᱟᱹ ᱫᱚ ᱵᱟᱝ ᱧᱟᱢᱚᱜ - ᱟ ᱛᱚ ᱥᱟᱨᱡᱚᱢ ᱢᱟ ᱵᱟᱹᱱᱩᱜ ᱠᱟᱜᱼᱟ ᱟᱫᱚ ᱵᱟᱹᱲᱤ ᱥᱟᱠᱟᱢ ᱜᱮᱞᱮ ᱴᱷᱚᱡ ᱟᱹᱜᱩᱭᱼᱟ ᱾
ᱟᱪᱪᱷᱟ ᱟᱪᱪᱷᱟ ᱛᱚ ᱯᱮᱲᱟ ᱠᱚ ᱵᱟᱱᱩᱜ ᱛᱚᱵᱮ ᱡᱮ ᱱᱚᱝᱠᱟ ᱥᱟᱨᱡᱚᱢ ᱥᱟᱠᱟᱢ ᱟᱹᱜᱩ ᱴᱚ ᱠᱟᱜ ᱯᱮᱭᱟ ᱠᱚ
ᱯᱮᱲᱟ ᱠᱚᱫᱚ ᱢᱮᱱᱟᱜ ᱠᱟᱜ ᱟᱫᱚ ᱪᱮᱫ ᱥᱟᱸᱜᱤᱧ ᱜᱮᱭᱟ ᱛᱚ ᱟᱹᱰᱤ ᱥᱟᱺᱜᱤᱧ ᱜᱮᱭᱟ ᱵᱟᱝ ᱥᱟᱨᱡᱚᱢ ᱥᱟᱠᱟᱢ ᱟᱹᱜᱩ ᱦᱟᱨᱩᱵ ᱢᱮᱱᱟᱜ ᱫᱚ ᱢᱮᱱᱟᱜ ᱜᱮᱭᱟ ᱛᱤᱥ ᱥᱟᱺᱜᱤᱧ ᱨᱮ ᱢᱮᱱᱟᱜ-ᱟ ᱟᱫᱚ ᱚᱱᱟ ᱫᱚ ᱮᱠᱢᱟᱛᱨᱚ ᱚᱱᱟ ᱵᱟᱦᱟ ᱥᱳᱢᱚᱭ ᱜᱮᱠᱚᱮ ᱪᱟᱞᱟᱜ-ᱟ ᱛᱚᱠᱷᱚᱱ ᱵᱟᱦᱟ ᱛᱤᱭᱟᱹᱜ
ᱚ ᱟᱪᱪᱷᱟ ᱟᱪᱪᱷᱟ
ᱩᱱᱠᱩ ᱥᱮᱛᱟᱜ ᱨᱮᱠᱚ ᱪᱟᱞᱟᱜ-ᱟ ᱟᱫᱚ ᱠᱚ ᱟᱹᱜᱩᱭᱟ ᱵᱟᱦᱟ ᱥᱚᱢᱚᱭ ᱛᱮ ᱟᱫᱚ
ᱚᱦᱚ ᱥᱟᱨᱡᱚᱢ ᱥᱟᱠᱟᱢ ᱛᱮ ᱯᱤᱴᱷᱟᱹ ᱵᱤᱱ ᱡᱚᱢ ᱠᱟᱜ ᱜᱮᱭᱟ ᱛᱚᱵᱮ ᱥᱮ ᱵᱟᱝ
ᱦᱮᱸ ᱱᱚᱸᱰᱮ ᱢᱟᱱᱮ ᱥᱟᱨᱡᱚᱢ ᱥᱟᱠᱟᱢ ᱫᱚ ᱚᱸᱰᱮ ᱟᱹᱛᱩ ᱠᱷᱚᱡ ᱵᱟᱭᱨᱮ ᱨᱮᱧ ᱛᱟᱦᱮᱸᱱ ᱜᱮᱭᱟ ᱛᱚ ᱱᱚᱸᱰᱮ ᱢᱤᱫᱴᱮᱡ ᱡᱟᱭᱜᱟ ᱨᱮ ᱡᱟᱦᱟᱸ ᱨᱮ ᱞᱮ ᱛᱟᱦᱮᱸᱱ ᱜᱮᱭᱟ ᱟᱫᱚ ᱚᱸᱰᱮ ᱠᱚᱲᱟ ᱠᱚᱲᱟ ᱟᱨᱠᱤ ᱢᱟᱡᱷᱮ ᱡᱚᱢ ᱥᱟᱱᱟ ᱞᱮᱠᱷᱟᱡ ᱚᱱᱠᱟ ᱥᱟᱨᱡᱚᱢ ᱥᱟᱠᱟᱢ ᱞᱮ ᱛᱤᱭᱳᱜ ᱟᱹᱜᱩᱭᱼᱟ ᱱᱚᱰᱮ ᱠᱷᱚᱡᱽ ᱫᱚ ᱥᱩᱨ ᱜᱮᱭᱟ ᱾ ᱟᱫᱚ ᱢᱟ ᱯᱤᱴᱷᱟᱹ ᱜᱮ ᱡᱚᱢ ᱵᱟᱲᱟ ᱦᱩᱭ ᱠᱟᱱᱟ ᱾
ᱡᱚᱢ ᱨᱮᱱᱟᱜ ᱥᱟᱫ ᱡᱟ ᱵᱩᱡᱷᱟᱹᱜ-ᱟ ᱵᱟᱝ ᱜᱚᱝᱠᱮ ᱢᱟᱱᱮ ᱵᱟᱵᱮᱱ ᱦᱤᱲᱤᱧ ᱫᱟᱲᱮᱭᱟᱜ-ᱟ ᱦᱮᱸ ᱥᱮ
ᱦᱮᱸ ᱟᱨ ᱱᱚᱠᱟ ᱦᱮᱸ ᱠᱤ ᱦᱟᱸᱰᱮ ᱱᱟᱰᱮᱱ ᱠᱩᱡ ᱠᱚᱲᱟ ᱠᱚ ᱛᱟᱦᱮᱱ ᱜᱮᱭᱟ᱾ ᱛᱚ ᱟᱫᱚ ᱚᱱᱮ ᱯᱤᱴᱷᱟᱹ ᱠᱚ ᱟᱹᱜᱩᱭ ᱜᱮᱭᱟ᱾ ᱟᱫᱚ ᱡᱚᱢ ᱵᱟᱲᱟ ᱦᱩᱭ ᱟᱠᱟᱱᱟ ᱥᱮᱭ ᱴᱮᱥᱴ ᱵᱩᱡᱷᱟᱹᱜ-ᱟ ᱟᱨᱠᱤ ᱥᱟᱨᱡᱚᱢ ᱴᱟᱜ ᱦᱮᱸ ᱥᱟᱨᱡᱚᱢ ᱨᱮᱱᱟᱜ ᱴᱮᱥᱴ ᱫᱚ ᱟᱞᱟᱫᱟ ᱜᱮᱭᱟ ᱮᱠᱫᱚᱢ
ᱦᱮᱸ ᱦᱮᱸ ᱦᱮᱸ ᱡᱚᱛᱚ ᱥᱟᱠᱟᱢ ᱠᱷᱚᱱ ᱟᱞᱟᱫᱟ ᱜᱮᱭᱟ᱾ ᱛᱟᱦᱚᱞᱮ ᱟᱯᱮ ᱥᱮᱱ ᱢᱟ ᱚᱱᱟ ᱮ ᱪᱮᱫ ᱡᱤᱞ ᱛᱮᱯᱮ ᱯᱩᱴᱷᱟᱹᱭ ᱜᱮᱭᱟ ᱚᱱᱟ ᱯᱤᱴᱷᱟᱹᱭ ᱫᱟ ᱠᱚ ᱥᱟᱠᱨᱟᱛ ᱨᱮ
ᱛᱚᱠᱷᱚᱱ ᱫᱚ ᱥᱤᱢ ᱡᱤᱞ
ᱚ ᱥᱩᱠᱨᱤ ᱡᱤᱞ ᱫᱚ ᱵᱟᱯᱮ ᱯᱤᱴᱷᱟᱹᱭ ᱜᱮᱭᱟ
ᱥᱩᱠᱨᱤ ᱡᱤᱞ ᱠᱚ ᱜᱚᱡ ᱞᱮᱠᱚ ᱠᱷᱟᱡ ᱠᱚ ᱯᱤᱴᱷᱟᱹᱭ ᱜᱮᱭᱟ ᱟᱨᱠᱤ ᱟᱫᱚ ᱵᱟᱝ ᱧᱟᱢᱟ ᱡᱚᱛᱚ ᱦᱚᱲ ᱫᱚ ᱵᱟᱢ ᱧᱟᱢᱟ ᱛᱚ
ᱦᱮᱸ ᱦᱮᱸ ᱟᱫᱚ ᱠᱚ ᱞᱟᱹᱭ ᱛᱚᱵᱮ ᱥᱩᱠᱨᱤ ᱡᱤᱞ ᱫᱚ ᱯᱩᱨᱟᱹ ᱵᱚᱸᱜᱟ ᱨᱮ ᱞᱟᱜᱟᱜ-ᱟ ᱛᱚ ᱤᱱᱟᱹ ᱠᱷᱟ. ᱛᱤᱨ ᱥᱩᱠᱨᱤ ᱡᱤᱞ ᱫᱚ ᱞᱟᱜᱟᱜ ᱜᱮᱭᱟ᱾ ᱠᱚᱢ ᱦᱚᱞᱮ ᱦᱚᱸ ᱚᱱᱟ ᱫᱚ ᱮᱠᱫᱚᱢ ᱞᱟᱜᱟᱜ ᱛᱟᱵᱮᱱᱟ ᱜᱚᱝᱠᱮ
ᱦᱮᱸ ᱦᱚᱸ ᱟᱫᱚ ᱪᱮᱫ ᱠᱟ ᱜᱚᱡ ᱠᱚᱣᱟ ᱠᱚᱫᱚ ᱟᱫᱚ ᱡᱚᱛᱚ ᱦᱚᱲ ᱫᱚ ᱵᱟᱠᱚ ᱧᱟᱢᱟ ᱛᱚ ᱟᱞᱮ ᱫᱚ ᱟᱹᱰᱤ ᱢᱟᱨᱟᱝ ᱴᱚᱞᱟ ᱠᱟᱱᱟ᱾
ᱟᱫᱚ ᱠᱚᱢ ᱠᱚᱢ ᱟᱫᱚ ᱡᱟᱦᱟᱸᱭ ᱜᱮ ᱦᱮᱸ ᱥᱮ ᱦᱟᱱᱮ ᱥᱮᱱ ᱱᱚᱝᱠᱟ ᱜᱮ ᱡᱟᱦᱟᱸ ᱛᱤᱱᱟᱹᱜ ᱧᱟᱢᱚᱜ-ᱟ ᱚᱱᱟ ᱜᱮ ᱛᱟᱠᱟᱭᱟ ᱵᱚᱸᱜᱟ ᱞᱮᱠᱟ ᱫᱚ ᱮᱠᱫᱚᱢ ᱞᱟᱜᱟᱜ
ᱦᱮᱸ ᱵᱚᱸᱜᱟ ᱞᱮᱠᱟ ᱛᱮ ᱛᱷᱚᱲᱟ
ᱦᱮᱸ ᱟᱨ ᱨᱩᱰᱟᱹ ᱫᱚ ᱵᱟᱝ ᱦᱩᱭᱩᱜ ᱜᱮᱭᱟ ᱥᱮ ᱵᱟᱝ ᱯᱟᱥᱮ ᱨᱩᱰᱟᱹ
ᱨᱩᱰᱟᱹ ᱫᱚ ᱵᱟᱝ ᱦᱩᱭᱩᱜ ᱜᱮᱭᱟ
ᱨᱩᱰᱟᱹ ᱵᱟᱝ ᱦᱩᱭᱩᱜ-ᱟ ᱚᱱᱟ ᱥᱟᱠᱨᱟᱛ ᱨᱮᱱᱟᱜ ᱦᱩᱰᱤᱧ ᱤᱭᱟᱹ ᱴᱟᱜ
ᱵᱟᱝ ᱦᱩᱭᱩᱜ ᱜᱮᱭᱟ ᱨᱩᱰᱟᱹ ᱫᱚ
ᱡᱟᱦᱟᱸ ᱠᱚ ᱞᱟᱹᱭᱟ ᱪᱷᱳᱴᱳ ᱢᱚᱠᱚᱨ
ᱵᱟᱝ ᱦᱩᱭᱩᱜ-ᱟ ᱚᱱᱟ ᱠᱚᱫᱚ
ᱚ ᱟᱪᱪᱷᱟ ᱫᱚ ᱱᱤᱭᱟᱹ ᱨᱩᱰᱟᱹ ᱫᱚ ᱦᱩᱰᱤᱧ ᱜᱮᱭᱟ ᱢᱟᱱᱮ ᱥᱟᱠᱨᱟᱛ ᱨᱮᱱᱟᱜ ᱤᱭᱟᱹ ᱠᱟᱱᱟ ᱚᱱᱟ ᱫᱚ᱾ ᱠᱚᱢ ᱧᱚᱜ ᱚᱱᱟ ᱫᱚ ᱦᱩᱰᱤᱧ ᱧᱚᱜ ᱠᱚ ᱢᱟᱱᱟᱣᱟ ᱚᱱᱟ ᱫᱚ ᱥᱟᱠᱨᱟᱛ ᱥᱚᱢᱚᱭ ᱫᱚᱠᱚ ᱥᱮᱬᱟ ᱧᱚᱜ ᱜᱮ ᱦᱮᱸ ᱥᱮ
ᱦᱮᱸ ᱦᱮᱸ ᱦᱮᱸ
ᱦᱩᱸ ᱛᱟᱦᱚᱞᱮ ᱟᱯᱮ ᱥᱮᱱ ᱵᱟᱦᱟ ᱠᱚ ᱵᱚᱸᱜᱟᱭᱟ ᱛᱟᱦᱚᱞᱮ ᱵᱟᱦᱟ ᱵᱚᱸᱜᱟ ᱨᱮᱱᱟᱜ ᱠᱚᱭᱮᱠ ᱢᱚᱡᱟ ᱠᱚ ᱞᱟᱹᱭ ᱵᱮᱱ ᱥᱮ ᱛᱚᱵᱮ
ᱩᱸ ᱵᱟᱦᱟ ᱵᱚᱸᱜᱟ ᱫᱚ ᱚᱱᱮ ᱯᱮ ᱫᱤᱱ ᱦᱩᱭᱩᱜ ᱜᱮᱭᱟ᱾
ᱦᱩᱸ
ᱚᱱᱟ ᱤᱭᱟᱹ ᱞᱮᱠᱟ ᱜᱮ ᱚᱱᱮ ᱯᱨᱚᱛᱷᱚᱢ ᱫᱤᱱ ᱚᱱᱟ ᱤᱭᱟᱹ ᱠᱚ ᱫᱟᱵ ᱴᱚ ᱠᱟᱜ-ᱟ ᱥᱟᱹᱲᱤᱢ ᱠᱚ ᱫᱟᱞᱚᱵᱟ
ᱦᱳᱭ ᱦᱳᱭ
ᱯᱮᱭᱟ ᱥᱟᱹᱲᱤᱢ ᱯᱩᱨᱵᱚ ᱥᱮᱫ ᱯᱩᱨᱵᱚ ᱯᱚᱪᱷᱤᱢ ᱤᱭᱟᱹ ᱠᱟᱛᱮᱫ ᱛᱟᱨᱯᱚᱨᱮᱨ ᱫᱤᱱ ᱫᱚ ᱢᱚᱱᱮ ᱡᱚᱜᱽ ᱢᱚᱱᱥᱤ ᱥᱮ ᱩᱱᱤ ᱪᱟᱞᱟᱣ ᱠᱟᱛᱮᱜ ᱚᱸᱰᱮ ᱯᱩᱡᱟᱹ ᱠᱚ ᱦᱩᱭᱩᱜᱼᱟ᱾
ᱦᱩᱸ
ᱮᱞ ᱮᱱ ᱦᱤᱞᱳᱜ ᱜᱮ ᱮᱱᱮᱡ ᱥᱮᱨᱮᱧ ᱦᱩᱭᱩᱜᱼᱟ ᱚᱸᱰᱮ ᱜᱮ ᱛᱟᱨᱯᱚᱨᱮ ᱠᱚ ᱦᱤᱡᱩᱜᱼᱟ ᱨᱩᱣᱟᱹᱲ ᱦᱤᱡᱩᱜᱼᱟ᱾ ᱠᱚ ᱟᱫᱚ ᱟᱱᱮ ᱫᱟᱜ ᱟᱛᱮᱜ ᱟᱫᱚ ᱠᱚ ᱫᱩᱞ ᱡᱚᱝ ᱟᱱᱟ ᱾ ᱵᱟᱦᱟ ᱠᱚ ᱮᱢᱟ ᱠᱚᱣᱟ, ᱟᱨ ᱫᱟᱜ
ᱦᱳᱭ ᱦᱳᱭ ᱦᱳᱭ,
ᱦᱩᱸ ᱴᱷᱤᱠ ᱜᱮᱭᱟ ᱛᱟᱦᱞᱮ ᱜᱚᱢᱠᱮ᱾
ᱦᱮᱸ ᱜᱚᱝᱠᱮ ᱦᱳᱭ ᱦᱳᱭ ᱦᱳᱭ᱾